ᱦᱮᱞᱳ
ᱦᱮᱞᱳ᱾
ᱦᱮᱸ ᱡᱚᱦᱟᱨ ᱜᱮ᱾
ᱦᱚᱸ ᱡᱚᱦᱟᱨ ᱡᱚᱦᱟᱨ᱾
ᱦᱳᱭ᱾ ᱦᱮᱸ ᱱᱟᱯᱟᱭ ᱜᱮ, ᱟᱵᱮᱱ?
ᱱᱟᱯᱟᱭ ᱵᱟᱲᱟ ᱜᱮ᱾
ᱦᱳᱭ᱾
ᱫᱟᱠᱟ ᱠᱚ ᱡᱚᱢ ᱵᱟᱲᱟ, ᱥᱮ ᱟᱹᱣᱨᱤᱭᱟ ᱠᱮᱫᱳᱜ ᱵᱟᱲᱟ ᱦᱳᱭ ᱱᱟ ᱥᱟ ᱵᱟᱝᱼᱟ?
ᱟᱹᱣᱨᱤ ᱡᱚᱢ ᱦᱩᱭᱩᱜᱼᱟ ᱮᱠᱴᱩ ᱯᱚᱨ ᱡᱚᱢ ᱦᱩᱭᱩᱜᱼᱟ ᱤᱥᱤᱱ ᱵᱟᱥᱟᱝ ᱠᱚ ᱫᱚ ᱦᱳᱭ ᱠᱟᱱᱟ ᱡᱚᱢ ᱜᱮ ᱵᱟᱠᱤ ᱢᱮᱱᱟᱜᱼᱟ᱾
ᱚ ᱦᱚᱸ ᱡᱚᱢ ᱜᱮ ᱵᱟᱹᱠᱤ ᱢᱮᱱᱟᱜ ᱠᱟᱜᱼᱟ ᱵᱟᱼᱼ
ᱦᱚᱭ
ᱪᱮᱫ ᱠᱚ ᱩᱛᱩ ᱠᱚ ᱵᱟᱡᱟᱣ ᱞᱮᱱᱟ?
ᱦᱚᱸᱜᱼᱚᱭ ᱟᱹᱛᱩ ᱦᱩᱭ ᱠᱟᱱᱟ ᱫᱟᱹᱞ ᱟᱹᱞᱩ ᱠᱚ ᱜᱮ᱾
ᱟᱨ ᱫᱟᱜ ᱡᱟᱹᱯᱩᱫ ᱠᱟᱛᱷᱟ ᱠᱚ ᱚᱠᱟ ᱞᱮᱠᱟ ᱚᱱᱛᱮ?
ᱵᱟᱭ ᱫᱟᱜ ᱡᱟᱹᱯᱩᱫ ᱠᱟᱜᱼᱟ ᱮᱠᱷᱚᱱ ᱫᱚ, ᱮᱠᱷᱚᱱ ᱦᱩᱭᱱᱟ ᱢᱤᱫ ᱦᱟᱯᱛᱟ ᱜᱟᱱ ᱦᱩᱭᱱᱟ ᱵᱟᱭ ᱫᱟᱜ ᱠᱟᱫᱟ᱾
ᱠᱷᱟᱹᱞᱤ ᱨᱚᱴᱤ ᱥᱤᱛᱩᱝ ᱜᱮ᱾
ᱦᱳᱭ ᱫᱚᱢᱮ ᱥᱤᱛᱩᱝ ᱮᱜᱼᱟ ᱫᱟᱜ ᱜᱮ ᱵᱟᱭ ᱫᱟᱜ ᱫᱟ᱾
ᱪᱟᱥ ᱠᱟᱹᱢᱤ ᱠᱚ ᱫᱚ?
ᱪᱟᱥ ᱠᱟᱹᱢᱤ ᱠᱚ ᱫᱚ ᱟᱯᱷᱚᱨ ᱵᱟᱲᱟ ᱦᱩᱭ ᱠᱟᱱᱟ ᱟᱫᱚ ᱫᱟᱜ ᱠᱚ ᱫᱚ ᱫᱚᱢᱮ ᱵᱟᱭ ᱫᱟᱜ ᱠᱟᱫᱟ᱾ ᱦᱩᱸ ᱟᱯᱮ ᱥᱮᱱ?
ᱱᱚᱛᱮ ᱫᱚ ᱡᱟ ᱦᱳᱭ ᱫᱟᱜ ᱵᱟᱲᱟᱭ ᱮᱫ ᱜᱮᱭᱟ᱾
ᱦᱩᱸ
ᱫᱟᱜ ᱵᱟᱲᱟ ᱫᱤᱭᱮ ᱛᱮ ᱫᱤᱱ ᱫᱷᱟᱨᱟ ᱧᱚᱜ ᱜᱮ ᱫᱟᱜ ᱵᱟᱲᱟᱭ ᱮᱫ ᱛᱮ ᱟᱫᱚ ᱜᱷᱟᱥ ᱠᱚ ᱤᱭᱟᱹ ᱠᱚ ᱥᱟᱜᱮᱱ ᱵᱟᱲᱟ ᱟᱠᱟᱱ ᱜᱮᱭᱟ᱾
ᱚ ᱦᱳᱭ ᱛᱟᱦᱚᱞᱮ ᱪᱟᱥ ᱠᱟᱹᱢᱤ ᱠᱚ ᱫᱚ ᱛᱤᱱ ᱥᱟᱺᱜᱤᱧ?
ᱪᱟᱥ ᱠᱟᱹᱢᱤ ᱠᱚ ᱫᱚ ᱛᱚᱲᱟ ᱠᱚ ᱜᱮ ᱠᱚ ᱜᱤᱰᱤ ᱵᱟᱲᱟᱭᱮᱜᱼᱟ᱾
ᱦᱳᱭ
ᱚᱱᱟ ᱫᱚ ᱡᱟᱹᱥᱛᱤ ᱫᱚ ᱵᱟᱭ ᱟᱜᱟᱣ ᱠᱟᱱᱟ᱾
ᱦᱚᱸ
ᱛᱚᱲᱟ ᱠᱚ ᱜᱮ ᱠᱚ ᱜᱤᱰᱤ ᱵᱟᱲᱟᱭᱮᱜᱼᱟ ᱱᱤᱛᱚᱜ ᱫᱚ, ᱚᱠᱚᱭ ᱠᱚ ᱫᱷᱩᱲᱤ ᱛᱚᱞᱟ ᱠᱚ ᱜᱤᱰᱤ ᱠᱟᱜ ᱠᱷᱟᱱ ᱩᱝᱠᱩ ᱠᱚᱣᱟᱜ ᱠᱚ ᱦᱟᱨᱟ ᱵᱟᱲᱟᱜ ᱠᱟᱱᱟ ᱛᱟᱯᱚᱨᱮ ᱞᱚᱥᱚᱫ ᱛᱚᱲᱟ ᱠᱚ᱾
ᱚ ᱦᱚᱭ᱾
ᱦᱚᱭ
ᱦᱩᱸ
ᱥᱮᱨᱢᱟ ᱡᱟᱹᱲᱤ ᱵᱚᱨᱥᱟ ᱪᱟᱥ ᱥᱮ᱾
ᱦᱳᱭ ᱚᱝᱠᱟ ᱜᱮ ᱱᱚᱛᱮ ᱦᱚᱸ᱾
ᱚᱱᱟ ᱛᱮ ᱚᱝᱠᱟ ᱜᱚᱫᱚᱜ ᱜᱮᱭᱟ᱾
ᱟ ᱦᱳᱭ
ᱚᱱᱛᱮ ᱠᱚᱫᱚ ᱪᱮᱫ ᱦᱩᱲᱩ ᱠᱚᱠᱚ ᱪᱟᱥ ᱵᱟᱲᱟᱭᱟ
ᱱᱚᱛᱮ ᱟᱞᱮ ᱥᱮ ᱟᱞᱮ ᱯᱟᱦᱴᱟ ᱫᱚ ᱢᱟᱱᱮ ᱢᱤᱫᱴᱮᱱ ᱦᱩᱲᱩ ᱜᱮᱞᱮ ᱪᱟᱥᱟ ᱱᱚᱜ-ᱚᱭ ᱱᱚᱜᱼᱚᱭ ᱫᱟᱜ ᱫᱤᱱᱟᱜ
ᱚ ᱦᱚᱸ ᱥᱤᱛᱩᱝ ᱫᱤᱱ ᱫᱚ ᱵᱟᱭ ᱪᱟᱥ ᱦᱩᱭᱩᱜᱼᱟ
ᱵᱟᱭ ᱦᱩᱭᱩᱜᱼᱟ ᱚᱱᱛᱮ ᱫᱚ
ᱪᱮᱫᱟᱜ ᱪᱚ
ᱪᱮᱫᱟᱜ ᱱᱚᱝᱠᱟ ᱜᱮ ᱟᱫᱚ ᱫᱟᱜ ᱡᱟᱹᱲᱤ ᱛᱮᱜᱮᱛᱚ ᱥᱩᱫᱷᱩ ᱚᱱᱟ ᱵᱷᱚᱨᱥᱟ ᱨᱮᱜᱮ ᱟᱫᱚ ᱡᱩᱫᱤ ᱵᱟᱭ ᱫᱟᱜ-ᱟ ᱛᱚᱠᱷᱚᱱ ᱫᱚ ᱵᱟᱝ ᱵᱟᱝ ᱵᱟᱹᱱᱩᱜ ᱠᱚᱣᱟ
ᱚ ᱦᱚ ᱥᱮᱞᱳ ᱠᱚ ᱵᱟᱹᱱᱩᱜ ᱜᱮᱭᱟᱛᱮ ᱵᱳᱫᱷᱚᱭ ᱚᱱᱟᱹᱝ ᱢᱩᱥᱠᱤᱞ ᱫᱚ ᱱᱚᱛᱮ ᱫᱚ ᱟᱞᱮ ᱥᱮᱱ ᱫᱚ ᱜᱟᱰᱟ ᱨᱮ ᱢᱮᱥᱤᱱ ᱠᱚ ᱵᱟᱹᱭᱥᱟᱹᱣ ᱟᱠᱟᱜᱼᱟ ᱥᱤᱛᱩᱝ ᱫᱤᱱ ᱦᱚᱸ ᱪᱟᱥ ᱜᱟᱱᱚᱜᱼᱟ ᱟᱨ ᱡᱟᱹᱯᱩᱫ ᱫᱤᱱ ᱢᱟ ᱥᱮᱨᱢᱟ ᱡᱟᱹᱲᱤ ᱛᱮ ᱚᱱᱟ ᱵᱟᱸᱫᱷ ᱠᱚ ᱨᱮᱭᱟᱜ ᱫᱟᱜ ᱦᱤᱡᱩᱜᱼᱟ
ᱚ ᱦᱳᱭ
ᱦᱳᱭ ᱚᱱᱠᱟᱛᱮ ᱡᱟᱦᱳ ᱵᱟᱨ ᱫᱷᱟᱣ ᱞᱮ ᱪᱟᱥᱟ ᱥᱤᱛᱩᱝ ᱠᱷᱮᱛ ᱢᱤᱫ ᱫᱷᱟᱣ ᱟᱨ ᱡᱟᱹᱯᱩᱫ ᱠᱷᱮᱛ
ᱦᱳᱭ ᱦᱳᱭ
ᱡᱩᱫᱤ ᱵᱟ ᱡᱟᱹᱯᱩᱫ ᱨᱮᱭᱟᱜ ᱦᱩᱲᱩ ᱚᱲᱟᱜ ᱨᱮ ᱫᱚᱦᱚ ᱦᱩᱭᱮᱱ ᱠᱷᱟᱱ ᱟᱨ ᱥᱤᱛᱩᱝ ᱫᱤᱱᱟᱜ ᱫᱚ ᱚᱱᱟ ᱯᱮ ᱪᱟᱸᱫᱳ ᱨᱮ ᱪᱟᱥ ᱟᱛᱮᱫ ᱚᱱᱟ ᱫᱚ ᱟᱹᱠᱷᱨᱤᱧᱟ
ᱚ ᱦᱳᱭ ᱚᱱᱟ ᱦᱚᱸ ᱱᱟᱯᱟᱭ ᱜᱮ
ᱟᱱᱟᱡ ᱠᱚᱠᱚ ᱪᱟᱥ ᱵᱟᱲᱟᱭ ᱜᱮᱭᱟ ᱥᱮ ᱵᱟᱝ?
ᱟᱱᱟᱡ ᱠᱚ ᱪᱟᱥ ᱦᱩᱭᱩᱜ ᱜᱮᱭᱟ ᱫᱚᱢᱮ ᱫᱚ ᱵᱟᱝ ᱢᱟᱱᱮ ᱦᱟᱞᱠᱟ ᱜᱮ
ᱦᱩᱸ
ᱦᱩᱸ
ᱜᱟᱰᱟ ᱫᱷᱟᱨᱮ ᱥᱮ ᱰᱟᱹᱦᱤ ᱫᱷᱟᱨᱮ ᱥᱮ ᱪᱮᱫ ᱚᱠᱟ ᱞᱮᱠᱟᱱ ᱡᱟᱭᱜᱟ?
ᱚᱱᱠᱟ ᱰᱟᱹᱦᱤ ᱫᱷᱟᱨᱮ ᱫᱟᱜ ᱨᱮᱱᱟᱜ ᱫᱚ ᱠᱟᱹᱴᱤᱡ ᱚᱥᱩᱵᱤᱫᱷᱟ ᱠᱚ ᱢᱮᱱᱟᱜ ᱛᱚ ᱚᱱᱟ ᱦᱚᱛᱮᱡ ᱛᱮᱜᱮ ᱫᱚᱢᱮ ᱫᱚ ᱵᱟᱝ ᱦᱩᱭᱩᱜᱼᱟ
ᱚ ᱦᱚ ᱥᱤᱛᱩᱝ ᱫᱤᱱ ᱫᱚ ᱠᱟᱹᱡ ᱮ ᱚᱥᱩᱵᱤᱫᱟ ᱫᱷᱟᱨᱟ ᱧᱚᱜ ᱜᱮᱭᱟ
ᱦᱳᱭ ᱦᱳᱭ
ᱚ ᱦᱚᱸ ᱡᱟᱹᱯᱩᱫ ᱫᱤᱱ ᱮᱱᱟᱜᱮ ᱡᱮ ᱠᱮ ᱡᱟᱦᱟᱸ ᱥᱟᱶᱟᱭ ᱟᱨ ᱟᱫᱚ ᱚᱱᱟ ᱛᱮ ᱵᱟᱝᱟ ᱡᱟᱹᱯᱩᱫ ᱫᱤᱱ ᱫᱚ ᱡᱟᱦᱟᱸ ᱞᱮᱠᱟ ᱪᱟᱥᱚᱜ ᱨᱮᱦᱚᱸ ᱚ ᱦᱩᱭᱩᱜ ᱜᱮᱭᱟ ᱚᱵᱚᱥᱥᱳᱭ ᱩᱱ ᱥᱚᱢᱚᱭ ᱫᱚ ᱨᱟᱱ ᱥᱟᱨ ᱦᱚᱸᱭ ᱛᱟᱸᱜᱤᱹ ᱜᱮᱭᱟ ᱛᱟᱯᱚᱨᱮ ᱫᱟᱜ ᱦᱚᱸ ᱛᱟᱦᱮᱱ ᱜᱮᱭᱟ
ᱦᱳᱭ
ᱚᱱᱟ ᱫᱤᱭᱮᱛᱮ
ᱦᱳᱭ, ᱟᱫᱚ ᱟᱯᱮ ᱥᱮᱱ ᱫᱚ ᱪᱮᱫ ᱞᱮᱠᱟ ᱯᱮ ᱨᱚᱦᱚᱭᱟ?
ᱟᱞ ᱥᱮᱱ ᱫᱚ ᱩᱱ ᱫᱤᱱ ᱫᱚᱠᱚ ᱮᱨ ᱵᱟᱲᱟᱭ ᱛᱟᱦᱮᱸ ᱫᱚ ᱟᱫᱚ ᱱᱮᱛᱟᱨ ᱫᱚ ᱵᱟᱠᱚ ᱮᱨᱟ ᱚᱱᱮ ᱛᱚᱲᱟ ᱠᱟᱜᱼᱟᱠᱚ ᱛᱟᱨᱯᱚᱨᱮ ᱚᱱᱟ ᱛᱚᱲᱟ ᱜᱮᱠᱚ ᱤᱫᱤᱛᱮ ᱞᱟᱹᱭᱤᱱ ᱞᱟᱹᱭᱤᱱ ᱟᱛᱮᱫ ᱠᱚ ᱨᱚᱦᱚᱭᱟ
ᱚ ᱦᱳᱭ
ᱫᱷᱟᱹᱲᱠᱮᱹ ᱫᱷᱟᱹᱲᱠᱟᱹ ᱨᱚᱦᱚᱭᱟ
ᱚᱻ
ᱦᱳᱭ ᱟᱫᱚ ᱚᱱᱟ ᱨᱮᱫᱚ ᱡᱟᱹᱥᱛᱤ ᱚᱠᱛᱚ ᱦᱚᱸ ᱞᱟᱜᱟᱜᱼᱟ ᱛᱟᱯᱚᱨᱮ ᱢᱩᱞᱤᱭᱟᱹ ᱦᱚᱸ ᱰᱷᱮᱨ ᱠᱚ ᱞᱟᱜᱟᱜᱼᱟ
ᱦᱳᱭ
ᱟᱫᱚ ᱮᱱᱛᱮ ᱨᱮᱦᱚᱸ ᱚᱱᱟ ᱫᱚ ᱢᱟᱱᱮ ᱵᱮᱥ ᱚᱠᱚᱭ ᱚᱠᱟ ᱞᱮᱠᱟᱭ ᱫᱟᱲᱮᱜᱼᱟ ᱟᱫᱚ ᱟᱫᱚᱢ ᱫᱚᱠᱚ ᱫᱟᱹᱲᱠᱮᱹ ᱫᱷᱟᱹᱲᱠᱟᱹ ᱨᱚᱦᱚᱭᱟ ᱟᱨ ᱵᱟᱠᱷᱟᱱ ᱟᱫᱚᱢ ᱫᱚ ᱯᱟᱱᱛᱟ ᱦᱚᱸ ᱠᱚ ᱨᱚᱦᱚᱭᱟ
ᱦᱳᱭ ᱦᱮᱸ
ᱚᱠᱚᱭ ᱚᱠᱟ ᱞᱮᱠᱟᱭ ᱥᱩᱵᱤᱫᱷᱟ ᱫᱟᱨᱟ ᱠᱟᱜᱼᱟ ᱚᱱᱟ ᱫᱤᱭᱮᱛᱮ
ᱚ ᱦᱳᱭ ᱫᱤᱭᱮ ᱟᱯᱮ ᱫᱚ ᱚᱠᱟ ᱥᱮᱫ ᱯᱮ ᱯᱟᱲᱦᱟᱜ ᱠᱟᱱᱟ ᱡᱷᱟᱲᱠᱷᱚᱱᱰ ᱥᱮ ᱟᱥᱟᱢ?
ᱪᱮᱫ ᱞᱮᱠᱟ?
ᱚ ᱚᱠᱟ ᱥᱮᱱ ᱥᱚᱢᱼᱼ
ᱟᱞᱮ ᱫᱚᱻ ᱚᱻ ᱱᱚᱛᱮ ᱳᱲᱤᱥᱟ ᱥᱮᱱ
ᱚ ᱚ ᱳᱲᱤᱥᱟ ᱚᱸ
ᱟᱵᱤᱱ ᱫᱚ
ᱵᱮᱝᱜᱚᱞ ᱠᱷᱚᱱ
ᱚ
ᱟᱫᱚ ᱵᱮᱝᱜᱚᱞ ᱨᱮᱦᱚᱸ ᱦᱩᱭᱩᱜᱭ ᱜᱮᱭᱟ ᱪᱟᱥ ᱫᱚ ᱢᱟᱱᱮ ᱞᱟᱛᱟᱨ ᱯᱟᱥᱴᱟ ᱚᱱᱛᱮ ᱵᱚᱨᱫᱷᱚᱢᱟᱱ ᱦᱩᱜᱽᱞᱤ ᱚᱱᱟ ᱠᱚᱨᱮ ᱛᱚ ᱵᱟᱨ ᱫᱷᱟᱣ ᱠᱚ ᱪᱟᱥᱟ ᱟᱨ ᱟᱞᱮᱚ ᱫᱚ ᱚᱱᱛᱮ ᱪᱮᱛᱟᱱ ᱧᱚᱜ ᱠᱟᱱᱟᱞᱮ ᱥᱮ ᱟᱫᱚ ᱵᱟᱝ ᱦᱩᱭᱩᱜᱼᱟ ᱢᱤᱫ ᱫᱷᱟᱣ ᱜᱮ ᱦᱩᱭᱩᱜᱼᱟ ᱥᱮᱨᱢᱟᱨᱮ
ᱟᱵᱮᱱ ᱫᱚ ᱚᱠᱟ ᱥᱮᱱ ᱛᱚᱵᱮ ᱚᱱᱠᱟ ᱫᱚ
ᱦᱳᱭ
ᱟᱵᱤᱱ ᱫᱚ ᱚᱠᱟᱥᱮᱱ ᱚᱠᱟ ᱩᱛᱟᱹᱨ
ᱦᱚᱸᱜᱚ ᱪᱮᱛᱟᱱ ᱩᱛᱛᱚᱨ ᱱᱟᱠᱷᱟ ᱚᱱᱟ ᱵᱟᱸᱠᱩᱲᱟ
ᱳᱜ ᱦᱳ ᱚᱱᱛᱮ ᱵᱟ
ᱦᱳᱭ
ᱦᱩᱸᱢ ᱦᱩᱸᱢ
ᱡᱮ ᱦᱳ ᱵᱟᱨ ᱯᱮ ᱫᱤᱱ ᱥᱤᱛᱩᱝ ᱵᱟᱲᱟᱭᱮᱫ ᱛᱟᱦᱮᱸᱜ ᱛᱟᱯᱚᱨᱮ ᱫᱟᱜ ᱵᱟᱲᱛᱤ ᱫᱟᱜ ᱫᱤᱭᱮᱛᱮ ᱟᱫᱚ ᱱᱤᱛᱚᱜ ᱫᱚ ᱠᱟᱹᱡ ᱨᱮᱭᱟᱲ ᱫᱷᱟᱨᱟ ᱧᱚᱜ ᱵᱩᱡᱷᱟᱹᱜ ᱠᱟᱱᱟ ᱫᱤᱥᱚᱢ ᱠᱚ ᱟᱨ ᱦᱚᱲᱢᱚ ᱠᱚᱦᱚᱸ
ᱦᱚᱭ
ᱜᱷᱟᱸᱥ ᱠᱚᱦᱚᱸ ᱥᱟᱜᱮᱱ ᱵᱟᱲᱟ ᱠᱟᱱ ᱛᱮ ᱱᱩᱠᱩ ᱰᱟᱹᱝᱨᱤ ᱠᱚ ᱦᱩᱭᱮᱱ ᱠᱤ ᱢᱮᱨᱚᱢ ᱵᱷᱤᱰᱤ ᱠᱚ ᱦᱩᱭᱮᱱ ᱟᱠᱚ ᱵᱟᱠᱷᱨᱟ ᱚᱱᱟ ᱚᱱᱟ ᱠᱚ ᱟᱹᱛᱤᱧ ᱵᱟᱲᱟ ᱡᱚᱝ ᱠᱟᱱᱟ ᱟᱨ ᱟᱨᱠᱷᱟᱱ ᱨᱩᱴᱷᱤ ᱥᱤᱛᱩᱝ ᱛᱮ ᱯᱩᱨᱟᱹ ᱜᱷᱟᱸᱥ ᱠᱚᱦᱚᱸ ᱜᱚᱡ ᱪᱟᱵᱟ ᱞᱮᱱᱟ ᱥᱮ
ᱦᱚᱭ ᱦᱚᱭ
ᱦᱩᱸ
ᱦᱩᱸᱢ ᱵᱟᱝ ᱠᱤᱪᱷᱩ ᱫᱤᱱ ᱢᱟᱲᱟᱝ ᱚᱱᱛᱮ ᱟᱯ ᱥᱮᱫ ᱥᱮᱱ ᱦᱩᱭ ᱠᱟᱱ ᱛᱟᱦᱮᱱᱟ
ᱚᱠᱟ ᱡᱟᱭᱜᱟ
ᱚᱠᱟ ᱡᱟᱭᱜᱟ ᱚᱱᱟ ᱵᱷᱩᱵᱱᱮᱥᱚᱨ
ᱚ ᱦᱚ ᱦᱚᱸᱦᱚᱸ ᱪᱮᱫ ᱵᱤᱱᱤᱰ ᱠᱚ ᱛᱟᱦᱮᱸ ᱠᱟᱱᱟ ᱥᱮ ᱪᱮᱫ ᱞᱮᱠᱟ
ᱦᱮᱸ ᱵᱤᱱᱤᱰ ᱠᱚ ᱛᱟᱦᱮᱸ ᱠᱟᱱᱟ
ᱩᱸ ᱦᱩᱸ ᱪᱮᱫ ᱨᱮᱭᱟᱜ ᱪᱚ
ᱦᱮᱸ ᱪᱮᱫ ᱨᱮᱭᱟᱜ ᱟᱱᱟ ᱨᱞ ᱨᱮᱱᱟᱜ
ᱚ ᱦᱚ ᱨᱮᱞ ᱨᱮᱭᱟᱜ ᱦᱚᱸ
ᱦᱚᱭ ᱦᱚᱭ ᱟᱨ ᱫᱤᱭᱮ ᱯᱚᱨ ᱚᱱᱛᱮ ᱥᱮᱱ ᱠᱟᱛᱮ ᱧᱮᱞ ᱦᱩᱭᱱᱟ ᱚᱸᱰᱮ ᱵᱷᱩᱵᱽᱱᱮᱥᱚᱨ ᱚᱝᱠᱟ ᱡᱟᱦᱮᱨ ᱛᱷᱟᱱ ᱠᱚ ᱢᱮᱱᱟᱜᱼᱟ ᱚᱸᱰᱮ ᱡᱟᱦᱟᱱᱟᱜ ᱡᱟᱦᱟᱸ ᱯᱚᱨᱚᱵᱽ ᱠᱚ ᱦᱩᱭᱩᱜᱼᱟ
ᱦᱚᱸ ᱢᱮᱱᱟᱜ ᱠᱟᱜᱼᱟ
ᱦᱮᱸ ᱦᱮᱸ ᱵᱟ ᱚᱱᱟ ᱜᱮ ᱜᱩᱜᱩᱞ ᱢᱮᱯ ᱠᱷᱚᱱ ᱧᱮᱞ ᱦᱩᱭ ᱮᱱᱟ ᱚᱸᱰᱮ ᱢᱮᱯ ᱨᱮ ᱫᱤᱭᱮᱯᱚᱨ ᱚᱸᱰᱮᱱᱟᱜ ᱵᱷᱤᱰᱭᱳ ᱠᱚ ᱠᱟᱹᱴᱤᱡ ᱧᱮᱞ ᱦᱩᱭᱱᱟ ᱫᱚᱢᱮ ᱦᱚᱸ ᱥᱟᱱᱛᱟᱲ ᱠᱚ ᱡᱟᱣᱨᱟ ᱠᱟᱱᱟ ᱠᱚ ᱮᱱᱮᱡ ᱥᱤᱨᱤᱧ ᱫᱟᱠᱚ
ᱦᱳᱭ
ᱦᱳᱭ
ᱦᱩᱭ ᱵᱟᱲᱟᱜ ᱜᱮᱭᱟ ᱚᱸᱰᱮ ᱛᱚ ᱵᱟᱡᱟᱨ ᱨᱮᱱ ᱚᱸᱰᱮ ᱵᱟᱡᱟᱨ ᱨᱮ ᱡᱟᱦᱟᱸ ᱠᱚ ᱛᱟᱦᱮᱸ ᱠᱚᱜ ᱡᱟᱣᱨᱟ ᱵᱟᱲᱟᱜᱼᱟ ᱠᱚ ᱮᱱᱮᱡ ᱥᱮᱨᱮᱧ ᱵᱟᱲᱟᱭ ᱜᱮᱭᱟ ᱠᱚ
ᱦᱚᱭ
ᱫᱚᱢᱮ ᱜᱮᱠᱚ ᱡᱟᱣᱨᱟ-ᱟ
ᱚ
ᱦᱩᱸ
ᱦᱩᱸ
ᱟᱨ ᱛᱤᱱ ᱠᱚ ᱥᱮᱱ ᱡᱟᱹᱯᱤᱫ ᱵᱟᱲᱟ ᱦᱩᱭᱩᱜᱼᱟ ᱦᱟᱸᱜ?
ᱦᱮᱸ ᱡᱟᱹᱯᱤᱫ ᱵᱟᱲᱟ ᱠᱚᱫᱚ ᱦᱩᱭᱩᱜᱼᱟ ᱡᱚᱢ ᱠᱚᱫᱚ ᱟᱹᱣᱨᱤᱭᱟᱜᱼᱟ ᱡᱚᱢ ᱵᱟᱲᱟ ᱠᱟᱛᱮᱜ ᱜᱮ ᱡᱟᱹᱯᱤᱫ ᱵᱟᱲᱟ ᱦᱩᱭᱩᱜᱼᱟ ᱦᱟᱸᱜ
ᱚ ᱦᱚᱸ ᱤᱥᱤᱱ ᱠᱚᱫᱚ ᱦᱩᱭ ᱵᱟᱲᱟ ᱟᱠᱟᱱᱟ
ᱦᱮᱸ ᱤᱥᱤᱱ ᱠᱚᱫᱚ ᱦᱩᱭ ᱵᱟᱲᱟ ᱟᱠᱟᱱᱟ
ᱚ
ᱦᱩᱸ
ᱠᱷᱟᱹᱞᱤ ᱡᱚᱢ ᱞᱮᱠᱷᱟᱱ ᱜᱮ ᱦᱟᱸᱜ ᱛᱤᱱᱟᱹᱱ ᱰᱷᱮᱨᱚᱜ? ᱟᱹᱛᱩ ᱠᱚ ᱢᱮᱱᱟᱜᱼᱟ ᱥᱮ ᱛᱤᱱᱟᱹᱜ ᱰᱷᱮᱨ ᱚᱲᱟᱜ ᱠᱚ ᱢᱮᱱᱟᱜᱼᱟ ᱚᱱᱛᱮ ᱨᱮᱫᱚ?
ᱦᱮᱸ ᱚᱲᱟᱜ ᱠᱚᱫᱚ ᱢᱮᱱᱟᱜ ᱜᱮᱭᱟ ᱡᱟᱹᱥᱛᱤ ᱜᱮ
ᱚ
ᱦᱩᱸ
ᱵᱟᱡᱟᱨ ᱫᱷᱟᱨᱟ ᱥᱮ ᱱᱚᱝᱠᱟ ᱟᱹᱛᱩ ᱫᱤᱥᱚᱢ ᱜᱮ?
ᱱᱚᱝᱠᱟ ᱟᱹᱛᱩ ᱫᱤᱥᱚᱢ ᱵᱩᱨᱩ ᱫᱤᱥᱚᱢ
ᱚ ᱦᱚᱸ ᱵᱩᱨᱩ ᱫᱤᱥᱚᱢ ᱵᱟ। ᱪᱮᱫ ᱵᱩᱨᱩ ᱠᱚ ᱢᱮᱱᱟᱜ ᱟᱠᱟᱜᱼᱟ ᱚᱱᱠᱟ ᱫᱚ?
ᱟ ᱚᱱᱠᱟ ᱵᱤᱦᱟᱨᱤᱱᱟᱛᱷ ᱵᱩᱨᱩ
ᱚ ᱦᱚᱸ ᱪᱮᱫ ᱪᱮᱫ ᱧᱩᱛᱩᱢ?
ᱚᱱᱟ ᱚᱱᱟ ᱨᱮᱜᱮ ᱵᱤᱦᱟᱨᱤᱱᱟᱛᱷ ᱵᱩᱨᱩ ᱚᱱᱟ ᱚᱱᱟ ᱡᱟᱯᱟᱜ ᱨᱮᱜᱮ ᱟᱞᱮ ᱟᱹᱛᱩ ᱫᱚ।
ᱚ ᱦᱚᱸ ᱵᱩᱨᱩ ᱫᱤᱥᱚᱢ ᱫᱤ ᱛᱮ ᱫᱟᱨᱮ ᱨᱮᱭᱟᱜ ᱫᱚ ᱱᱟᱥᱮᱱᱟᱜ ᱟᱱᱟᱴ ᱛᱟᱦᱮᱸ ᱧᱚᱜᱚᱜ ᱜᱮᱭᱟ ᱟᱨ
ᱦᱳᱭ
ᱟᱨ ᱥᱚᱨᱠᱟᱨ ᱯᱟᱦᱟᱴᱟ ᱠᱷᱚᱱ ᱡᱟᱦᱟᱱᱟᱜ ᱚᱱᱠᱟ ᱥᱩᱵᱤᱫᱷᱟ ᱵᱟᱭ ᱦᱩᱭᱩ ᱟᱠᱟᱱᱟ?
ᱟᱨ ᱥᱩᱵᱤᱫᱷᱟ ᱠᱚᱫᱚ ᱪᱟᱥ ᱞᱟᱹᱜᱤᱫ ᱛᱚ ᱵᱟᱝ ᱚᱱᱟ ᱥᱩᱫᱩ ᱡᱚᱢ ᱧᱩ ᱞᱟᱹᱜᱤᱫ ᱫᱟᱜ ᱠᱚᱨᱮᱱᱟᱜ ᱜᱮ, ᱥᱩᱵᱤᱫᱷᱟ ᱫᱚ ᱢᱮᱱᱟᱜ ᱟ।
ᱦᱩᱸ ᱦᱩᱸ ᱥᱟᱢᱢᱟᱞᱥᱟᱨ ᱠᱚᱠᱚ ᱵᱮᱵᱚᱥᱛᱷᱟ ᱟᱠᱟᱜ-ᱟ ᱯᱟᱪᱮ?
ᱵᱟ ᱵᱟ ᱥᱟᱵᱢᱟᱨᱥᱟᱞ ᱵᱟᱝ ᱚᱱᱠᱟ ᱤᱭᱟᱹ ᱯᱟᱭᱤᱯ ᱞᱟᱭᱤᱱ ᱛᱮ ᱫᱟᱜ ᱟᱹᱜᱩ ᱠᱟᱜ ᱟᱠᱚ
ᱚ ᱦᱚ
ᱦᱩᱸ
ᱡᱚᱢᱼᱧᱩ ᱵᱟᱠᱷᱨᱟ ᱛᱩᱯᱩ ᱵᱟᱠᱷᱨᱟ ᱠᱚᱫᱚ ᱦᱟᱨᱠᱮᱛ ᱫᱚ ᱵᱟᱝ ᱠᱷᱟᱹᱞᱤ ᱪᱟᱥ ᱵᱟᱠᱷᱨᱟ ᱜᱮ ᱦᱟᱨᱠᱮᱛ।
ᱦᱳᱭ ᱦᱳᱭ
ᱚᱱᱟ ᱵᱟᱠᱷᱨᱟ ᱫᱚ ᱪᱮᱫ ᱦᱚᱸ ᱚᱱᱠᱟ ᱥᱩᱵᱤᱫᱟ ᱫᱚ ᱦᱟᱸᱜ ᱟᱹᱣᱨᱤᱭᱟᱜᱼᱟ
ᱦᱮᱸ ᱥᱩᱵᱤᱫᱷᱟ ᱫᱚ ᱵᱟᱹᱱᱩᱜᱼᱟ ᱮᱠᱷᱚᱱ ᱫᱚ
ᱦᱩᱸ ᱦᱮᱸ
ᱟᱯᱮ ᱥᱮᱱ ᱫᱚ ᱥᱩᱵᱤᱫᱟ ᱜᱮᱭᱟ ᱚᱱᱟ ᱠᱚᱫᱚ?
ᱦᱩᱸ ᱦᱩᱸ ᱦᱩᱸ ᱟᱞᱮ ᱥᱮᱱ ᱫᱚ ᱱᱚᱛᱮ ᱫᱚ ᱜᱟᱰᱟ ᱱᱟᱹᱭ ᱛᱟᱦᱮᱱᱟ ᱥᱮ ᱥᱩᱨ ᱥᱩᱨ ᱜᱮ, ᱟᱨ ᱡᱟᱦᱟᱸ ᱵᱩᱨᱩ ᱫᱤᱥᱚᱢ ᱥᱟᱭᱤᱰ ᱚᱱᱛᱮ ᱫᱚ ᱠᱟᱹᱡ ᱱᱟᱥᱮᱱᱟᱜ ᱯᱨᱚᱵᱞᱮᱢ ᱧᱟᱢᱚᱜ ᱜᱮᱭᱟ। ᱟᱞᱮ ᱫᱚ ᱱᱟᱹᱭ ᱫᱷᱟᱨᱮ ᱦᱚᱲ ᱛᱚ
ᱦᱚᱸ ᱛᱟᱦᱚᱞᱮ ᱟᱯᱮᱭᱟᱜ ᱫᱚ ᱚᱥᱩᱵᱤᱫᱟ ᱫᱚ ᱵᱟᱝ ᱦᱩᱭᱩᱜᱼᱟ।
ᱱᱚᱛᱮ ᱥᱩᱵᱚᱨᱱᱚᱨᱮᱠᱷᱟ ᱛᱟᱦᱮᱭᱱᱟ
ᱦᱳᱭ
ᱚᱱᱟᱛᱮ ᱦᱟᱨᱠᱮᱛ ᱨᱮ ᱟᱨ ᱚᱱᱟ ᱵᱟᱞᱮᱥᱚᱨ ᱡᱟᱦᱟᱸ ᱚᱱᱟ ᱵᱤᱞᱟᱹᱛ ᱡᱟᱦᱟᱸ ᱠᱚ ᱢᱮᱛᱟᱜᱼᱟ ᱵᱤᱞᱟᱹᱱ ᱴᱟᱺᱰᱤ ᱯᱩᱨᱟᱹ ᱥᱚᱢᱟᱱ ᱚᱛ ᱚᱱᱛᱮ ᱫᱚ ᱚᱱᱟ ᱵᱩᱴᱟ ᱵᱚᱞᱚᱝ ᱩ ᱜᱟᱰᱟ ᱟᱨ ᱮᱸ ᱥᱩᱵᱚᱨᱱᱚᱨᱮᱠᱷᱟ ᱱᱟᱹᱭᱛᱮ ᱮᱸ ᱚᱱᱠᱟ ᱛᱮ ᱞᱤᱸᱜᱤ ᱪᱟᱞᱟᱣ ᱟᱠᱟᱱ ᱛᱮ ᱟᱫᱚ
ᱦᱳᱭ
ᱪᱟᱥᱵᱟᱥ ᱫᱚ ᱚᱱᱛᱮ ᱫᱚ ᱡᱟᱹᱥᱛᱤ ᱜᱮ ᱦᱩᱭᱩᱜᱼᱟ
ᱦᱳᱭ
ᱵᱤᱞᱟᱹᱛ ᱥᱮᱱ ᱫᱚ ᱰᱷᱮᱨ ᱫᱷᱟᱨᱟ ᱠᱚ ᱪᱟᱥᱟ
ᱦᱳᱭ
ᱪᱟᱥ ᱦᱚᱸᱵᱮᱥ ᱦᱩᱭᱩᱜ ᱛᱟᱠᱚᱣᱟ
ᱦᱩᱸ
ᱟᱨ ᱚᱱᱛᱮ ᱫᱚᱨᱮᱭᱟ ᱫᱷᱟᱨᱮ, ᱚᱱᱛᱮ ᱫᱚ ᱟᱠᱚᱣᱟᱜ ᱪᱟᱥ ᱫᱚ ᱦᱟᱹᱠᱳ᱾ ᱦᱟᱹᱠᱩ ᱪᱟᱥ ᱠᱚᱛᱮ ᱟᱨ ᱱᱩᱲᱤ ᱟᱹᱠᱷᱨᱤᱧ ᱠᱚᱛᱮ ᱜᱮ ᱚᱱᱟ ᱥᱟᱭᱤᱰ ᱛᱮᱨᱮᱱ ᱦᱚᱲ ᱠᱩᱫᱚ ᱠᱚ ᱮᱸ ᱟᱹᱥᱩᱞᱚᱜ ᱠᱟᱱᱟ?
ᱦᱳᱭ ᱚᱱᱟ ᱦᱚᱸ ᱱᱟᱯᱟᱭ ᱜᱮ᱾
ᱦᱮᱸ--᱾
ᱦᱮᱸ--᱾
ᱟᱨ ᱚᱱᱛᱮ ᱫᱚ ᱠᱟᱹᱢᱤ ᱠᱚᱫᱚ ᱪᱮᱫ ᱠᱚ ᱧᱟᱢ ᱵᱟᱲᱟᱜᱼᱟ, ᱥᱮ ᱵᱟᱭ ᱧᱟᱢ ᱵᱟᱲᱟᱜ ᱜᱮᱭᱟ?
ᱠᱟᱹᱢᱤ ᱠᱚᱫᱚ ᱧᱟᱢᱚᱜ ᱜᱮᱭᱟ ᱱᱚᱝᱠᱟ ᱮᱢᱱᱤ ᱚᱱᱠᱟᱱᱟᱜ ᱠᱟᱹᱢᱤ ᱠᱚᱫᱚ ᱵᱟᱹᱱᱩᱜ-ᱟ᱾ ᱠᱟᱹᱢᱤ ᱠᱚ ᱥᱮᱱᱚᱜ ᱦᱩᱭᱩᱜ-ᱟ ᱵᱟᱭᱨᱮ ᱥᱮᱫ ᱠᱚ ᱥᱮᱱᱚᱜ-ᱟ᱾ ᱠᱟᱹᱢᱤ ᱠᱚᱫᱚ ᱚᱱᱛᱮ ᱪᱮᱱᱱᱟᱭ ᱛᱟᱹᱢᱤᱞᱱᱟᱲᱩ᱾
ᱚ ᱠᱟᱹᱢᱤ ᱥᱚᱫᱚ ᱵᱟᱦᱟᱨᱮ ᱥᱮᱱ ᱠᱚ ᱥᱮᱱᱚᱜᱼᱟ᱾ ᱚᱱᱠᱟ ᱠᱟᱹᱢᱤ ᱠᱚᱫᱚ ᱵᱟᱹᱱᱩᱜ ᱟᱠᱟᱜ-ᱟ᱾
ᱵᱟᱹᱱᱩᱜ ᱟᱠᱟᱜ-ᱟ, ᱟᱨ ᱪᱟᱥ ᱫᱤᱱ ᱥᱮᱴᱮᱨᱚᱜ ᱠᱟᱱᱟ ᱱᱤᱛᱚᱜ ᱫᱚᱠᱚ ᱦᱤᱡᱩᱜᱼᱟ᱾ ᱫᱤᱭᱮ ᱮᱯᱚᱨ ᱪᱟᱥᱵᱟᱥ ᱩᱱᱠᱩ ᱤᱭᱟᱹ ᱴᱚ ᱠᱟᱛᱮᱫ, ᱨᱚᱦᱚᱭ ᱵᱟᱲᱟ ᱠᱟᱛᱮ ᱟᱨᱚ ᱠᱚ ᱥᱮᱱᱚᱜ-ᱟ᱾
ᱚ ᱦᱚᱸ ᱱᱤᱛᱚᱜ ᱦᱟᱸᱜ ᱠᱚ ᱦᱤᱡᱩᱜ-ᱟ᱾ ᱪᱟᱥ ᱵᱟᱥ ᱠᱟᱹᱢᱤ ᱠᱚᱠᱚ ᱪᱟᱵᱟ ᱞᱮᱠᱷᱟᱱ ᱫᱚ ᱦᱟᱸᱜ ᱟᱨᱦᱚᱸ ᱠᱚ ᱨᱩᱣᱟᱹᱲᱟ᱾ ᱦᱟᱸᱜ ᱠᱷᱟᱹᱞᱤ ᱵᱮᱠᱷᱟᱨ ᱚᱲᱟᱜ ᱨᱮ ᱛᱟᱦᱮᱸ ᱟᱛᱮ ᱱᱟ ᱪᱮᱫ, ᱵᱟᱦᱟᱨᱮ ᱥᱮᱱ ᱪᱟᱞᱟᱣ ᱞᱮᱠᱷᱟᱱ ᱵᱟᱨᱯᱮ ᱯᱩᱭᱥᱟᱹ ᱟᱭᱚᱜ ᱨᱮᱦᱚᱸ ᱰᱷᱮᱨ, ᱟᱫᱚ ᱱᱤᱛᱚᱜ ᱦᱟᱸᱜ ᱠᱷᱟᱱ ᱫᱚ ᱥᱟᱠᱨᱟᱛ ᱛᱮ ᱯᱟᱪᱮ ᱦᱟᱸᱜ ᱠᱚ ᱦᱤᱡᱩᱜ-ᱟ᱾
ᱦᱳᱭ--᱾
ᱠᱚ ᱟᱛᱮᱫ᱾
ᱦᱳᱭ᱾
ᱥᱟᱠᱨᱟᱛ ᱡᱚᱢ ᱵᱟᱲᱟ ᱠᱟᱛᱮᱫ, ᱟᱨᱦᱚᱸ ᱫᱚᱦᱚᱲᱟ ᱛᱮ ᱯᱟᱪᱮ ᱠᱚ ᱥᱤᱛᱩᱝ ᱨᱮᱠᱚ ᱨᱩᱣᱟᱹᱲᱟ ᱵᱚᱞᱮ
ᱦᱳᱭ ᱚᱱᱠᱟ ᱜᱮ᱾ ᱦᱩᱸ᱾
ᱟᱫᱚ ᱚᱱᱛᱮ ᱪᱟᱥᱵᱟᱥ ᱡᱟᱦᱟᱱᱟᱜ ᱥᱩᱵᱤᱫᱷᱟ ᱚᱱᱠᱟ ᱵᱟᱹᱱᱩᱜ ᱠᱷᱟᱱ ᱫᱚ ᱟᱨ ᱪᱮᱫ ᱮᱢ ᱪᱤᱠᱟᱹᱭᱟ? ᱡᱟᱦᱟᱸ ᱞᱮᱠᱟ ᱨᱮ ᱥᱚᱝᱥᱟᱨ ᱜᱟᱹᱰᱤ ᱢᱟ ᱞᱟᱜᱟ ᱛᱮᱜᱮ ᱦᱳᱭᱳᱜ-ᱟ᱾
ᱦᱮᱸ ᱞᱟᱜᱟ ᱛᱮᱜᱮ ᱦᱳᱭᱳᱜ-ᱟ᱾
ᱦᱩᱸᱻ᱾
ᱵᱟᱭ ᱞᱟᱜᱟ ᱞᱮᱠᱷᱟᱱ ᱢᱟ ᱵᱟᱭ ᱜᱟᱱᱚᱜᱼᱟ᱾ ᱟᱨ ᱯᱟᱨᱟᱵᱽ ᱠᱚᱫᱚ ᱪᱮᱫ ᱞᱮᱠᱟ ᱠᱚ ᱢᱟᱱᱟᱣ ᱵᱟᱲᱟᱭᱟ?
ᱟᱨ ᱯᱟᱨᱟᱵᱽ ᱠᱚᱫᱚ ᱡᱚᱛᱚ ᱜᱮ ᱢᱮᱱᱟᱜ-ᱟ, ᱵᱟᱦᱟ ᱥᱚᱦᱚᱨᱟᱭ ᱠᱩ ᱡᱟᱦᱟᱸ ᱠᱚ ᱢᱮᱱᱟᱜ-ᱟ ᱟᱵᱚᱣᱟᱜ ᱥᱟᱱᱟᱢ ᱠᱚᱣᱟᱜ ᱜᱮ ᱢᱮᱱᱟᱜ-ᱟ᱾
ᱦᱩᱸᱻ᱾ ᱦᱮ ᱞᱟᱹᱭᱵᱤᱱ ᱡᱷᱚᱛᱚ ᱠᱷᱚᱱ ᱵᱟᱹᱲᱛᱤ ᱥᱮ ᱡᱟᱹᱥᱛᱤ ᱫᱚ ᱪᱮᱫ ᱚᱠᱟ ᱡᱟᱠ ᱡᱚᱢᱚᱠ ᱛᱮ ᱢᱮᱱᱟᱜ-ᱟ?
ᱡᱚᱛᱚᱠᱷᱚᱱ ᱡᱟᱹᱥᱛᱤ ᱫᱚ ᱥᱚᱨᱦᱟᱭ, ᱛᱟᱯᱚᱨ ᱵᱟᱦᱟ᱾
ᱦᱩᱸᱻ᱾
ᱦᱮᱸᱻ᱾
ᱥᱚᱦᱚᱨᱟᱭ ᱫᱚ ᱛᱤᱱᱟᱹᱜ ᱫᱤᱱ ᱯᱮ ᱢᱟᱱᱟᱣᱼᱟ?
ᱦᱮᱸ ᱢᱚᱬᱮ ᱫᱤᱱ ᱜᱮ᱾
ᱢᱚᱬᱮ ᱫᱤᱱ ᱜᱮ ᱵᱟᱝ?
ᱦᱳᱭᱻ ᱟᱯᱮᱥᱮᱱ?
ᱟᱞᱮ ᱥᱮᱱ ᱦᱚᱸ ᱢᱚᱬᱮ ᱫᱤᱱ᱾
ᱦᱮᱸᱻ᱾
ᱥᱟᱹᱨᱤ ᱥᱚᱨᱚᱦᱟᱭ ᱥᱮ, ᱱᱮᱸᱰᱟ ᱥᱚᱦᱚᱨᱟᱭ? ᱥᱮ ᱩᱱᱠᱩ ᱤᱭᱟᱹ ᱞᱮᱠᱟ ᱦᱩᱸ?
ᱚᱱᱟ ᱫᱚ ᱪᱮᱫ ᱞᱮᱠᱟᱱᱟᱜ?
ᱚᱱᱟ ᱫᱚ ᱟᱫᱷᱟ ᱱᱟᱜ ᱫᱚ ᱱᱮᱣᱛᱟ, ᱟᱫᱷᱷᱟ ᱱᱟᱜ ᱫᱚ ᱚᱱᱮ ᱡᱳ ᱢᱩᱞᱩᱜ ᱢᱟ ᱯᱮ ᱢᱟᱦᱟ ᱥᱮ ᱢᱚᱬᱮ ᱢᱟᱦᱟ ᱠᱷᱚᱱ ᱠᱚ